ᱦᱮᱸ ᱢᱮᱱ ᱫᱟᱹᱧ ᱨᱚᱲ ᱟᱸᱡᱚᱢ ᱠᱟᱱᱟ ᱤᱧ ᱟᱜ?
ᱦᱮᱸ ᱟᱸᱡᱚᱢᱚᱜ ᱠᱟᱱᱟ, ᱮ ᱱᱟᱯᱟᱭ ᱵᱟᱲᱟ ᱜᱮᱭᱟ ᱵᱮᱱ?
ᱦᱮᱸ ᱟᱨ ᱵᱟᱦᱮᱨ ᱠᱷᱚᱱ ᱡᱟᱦᱟᱸᱱᱟᱜ ᱨᱚᱲ ᱠᱚ ᱵᱟᱝ ᱥᱟᱰᱮ ᱠᱟᱱᱟ ᱛᱚ ᱤᱧᱟᱹᱜ?
ᱵᱟᱝ ᱥᱟᱰᱮ ᱠᱟᱱᱟ ᱥᱟᱰᱮ ᱫᱚ ᱤᱧᱟᱹᱜ ᱥᱟᱰᱮ ᱠᱟᱱ
ᱟᱪᱪᱷᱟ
ᱵᱟᱝ ᱢᱚᱸᱡᱽ ᱜᱮ ᱟᱸᱡᱚᱢᱚᱜ ᱠᱟᱱᱟ ᱵᱟᱦᱮᱨ ᱠᱷᱚᱱ ᱥᱟᱰᱮ ᱱᱟᱦᱟᱸᱜ ᱵᱟᱹᱱᱩᱜᱼᱟ ᱱᱤᱛᱚᱜ ᱦᱟᱹᱵᱤᱡ ᱫᱚ ᱦᱮᱸ ᱪᱮᱫ ᱮᱢ ᱞᱟᱹᱭ ᱮᱫ ᱛᱟᱦᱮᱸ ᱜᱚᱢᱠᱮ ᱞᱟᱹᱭ ᱢᱮ
ᱦᱮᱸ ᱱᱟᱯᱟᱭ ᱵᱟᱲᱟ ᱜᱮᱭᱟ ᱵᱮᱱ?
ᱦᱮᱸ ᱱᱟᱯᱟᱭ ᱜᱮ, ᱟᱢ ᱜᱮ ᱪᱮᱫ ᱞᱮᱠᱟ ᱢᱮᱱᱟᱜ ᱢᱤᱭᱟ?
ᱤᱧ ᱦᱚᱸ ᱱᱟᱯᱟᱭ ᱫᱚ ᱱᱟᱯᱟᱭ ᱜᱮ ᱢᱮᱱᱟᱜ ᱠᱟᱫᱤᱧᱟ ᱱᱤᱛ ᱫᱷᱟᱹᱵᱤᱡᱽ ᱛᱮᱫᱚ ᱢᱟᱥᱮ ᱛᱚᱵᱮ ᱨᱚᱯ ᱨᱚ ᱞᱟᱹᱭ ᱛᱟᱞᱟᱝ ᱢᱮ ᱚᱠᱟᱴᱟᱜ ᱵᱟᱨᱮ ᱛᱮᱞᱟᱝ ᱨᱚᱯᱚᱲ ᱞᱮᱱ ᱠᱷᱟᱱ ᱵᱷᱟᱹᱜᱤ ᱠᱚᱜᱼᱟ
ᱮᱸᱻ
ᱚᱱᱠᱟ ᱱᱟᱦᱟᱜ ᱤᱧ ᱢᱟ ᱤᱧᱟᱹᱜ ᱩᱭᱦᱟᱹᱨ ᱵᱟᱝ ᱦᱤᱡᱩᱜ ᱠᱟᱱᱟ ᱱᱚᱝᱠᱟ ᱡᱩᱫᱤ ᱟᱢᱟᱜ ᱡᱟᱦᱟᱱᱟᱜ ᱩᱭᱦᱟᱹᱨ ᱢᱮᱱᱟᱜ ᱠᱷᱟᱱ ᱞᱟᱹᱭ ᱟᱜ ᱠᱮᱭᱟᱢ ᱜᱚᱝᱠᱮ
ᱦᱮᱸᱻ ᱱᱤᱭᱟᱹ ᱚᱠᱛᱮ ᱨᱮᱫᱚ ᱡᱚᱛᱚ ᱞᱮᱠᱟᱱᱟᱜ ᱴᱚᱯᱤᱠ ᱜᱮᱠᱚ ᱨᱚᱯᱚᱲ ᱫᱚᱠᱚ ᱨᱚᱯ ᱨᱚᱯᱚᱲ ᱵᱟᱲᱟ ᱠᱮᱫ ᱜᱮᱭᱟ ᱡᱟᱹᱱᱤᱡ ᱱᱤᱛᱚᱜ ᱫᱚ ᱟᱞᱟᱝ ᱢᱤᱫ ᱴᱮᱜ ᱡᱚᱢ ᱧᱩ ᱵᱟᱹᱨᱮ ᱛᱮᱞᱟᱜ ᱜᱮᱞᱟᱝ ᱨᱚᱯᱚᱲ ᱞᱮᱱᱠᱷᱟᱱ ᱵᱷᱟᱹᱜᱮ ᱠᱚᱜᱼᱟ ᱦᱩᱱᱟᱹᱝ
ᱟᱪᱪᱷᱟ ᱴᱷᱤᱠ ᱴᱷᱤᱠ ᱴᱷᱤᱠ ᱠᱟᱛᱷᱟ ᱜᱮᱢ ᱞᱟᱹᱭ ᱠᱮᱫᱟ ᱦᱮᱸ ᱛᱟᱦᱚᱞᱮ ᱡᱚᱢ ᱧᱩ ᱫᱚ ᱱᱟᱦᱟᱜ ᱮ ᱟᱹᱰᱤ ᱥᱮ ᱟᱹᱰᱤ ᱞᱮᱠᱟᱱᱟᱜ ᱜᱮᱭᱟ, ᱦᱳᱭ ᱛᱚ ᱴᱚᱴᱷᱟ ᱞᱮᱠᱟ ᱛᱮ ᱚᱠᱟ ᱡᱤᱱᱤᱥ ᱫᱚ ᱚᱠᱟ ᱥᱮᱫ ᱵᱟᱝ ᱧᱟᱢᱚᱜᱼᱟ ᱚᱠᱟ ᱚᱠᱟ ᱥᱮᱫ ᱫᱚ ᱡᱮᱞᱮᱠᱟ ᱟᱞᱮ ᱥᱮᱫ ᱫᱚ ᱦᱟᱹᱠᱩ ᱡᱟᱹᱥ ᱡᱟᱹᱥᱛᱤ ᱡᱤᱞ ᱠᱷᱚᱱ ᱵᱮᱵᱚᱦᱟᱨᱚᱜᱼᱟ ᱚᱠᱟ ᱥᱮᱫ ᱫᱚ ᱡᱤᱞ ᱡᱟᱹᱥᱛᱤ ᱦᱟᱹᱠᱩ ᱵᱟᱝ ᱧᱟᱢᱚᱜᱼᱟ ᱱᱚᱝᱠᱟ ᱜᱮ, ᱛᱟᱦᱚᱞᱮ ᱜᱚᱝᱠᱮ ᱟᱯᱮ ᱥᱮᱱᱟᱜ ᱡᱚᱢᱟᱜ ᱧᱩᱣᱟᱜ ᱫᱚ ᱚᱱᱠᱟ ᱪᱮᱫ ᱠᱚ ᱡᱟᱹᱥᱛᱤ ᱯᱮ ᱡᱚᱢ ᱜᱮᱭᱟ ᱫᱤᱱᱟᱹᱢ ᱫᱤᱱ ᱨᱮ?
ᱫᱤᱱᱟᱹᱢ ᱫᱤᱱ ᱨᱮ ᱫᱚ ᱱᱮ ᱚᱠᱟ ᱞᱮᱠᱟᱧ ᱢᱮᱱ ᱠᱮᱭᱟ ᱥᱤᱡᱤᱱ ᱥᱤᱡᱮᱱ ᱨᱮ ᱡᱚᱛᱚ ᱞᱮᱠᱟᱱᱟᱜ ᱜᱮ ᱡᱚᱢ ᱫᱚ ᱦᱩᱭᱩᱜ ᱠᱟᱱ ᱜᱮᱭᱟ ᱦᱩᱭ ᱫᱚ ᱱᱤᱭᱟᱹ ᱚᱠᱛᱚ ᱨᱮ ᱫᱚ ᱡᱚᱢ ᱠᱚᱣᱟᱜ ᱫᱚ ᱢᱟᱱᱮ ᱚᱠᱟ ᱞᱮᱠᱟᱧ ᱢᱮᱱ ᱠᱮᱭᱟ ᱱᱤᱭᱟᱹ ᱚᱠ ᱚᱠᱛᱚ ᱨᱮᱫᱚ ᱡᱚᱢᱼᱧᱩ ᱠᱚᱫᱚ ᱥᱮᱛᱟᱜ ᱥᱮ ᱤᱱᱠᱟ, ᱱᱤᱭᱟᱹ ᱡᱟᱹᱥᱛᱤ ᱜᱮ ᱱᱤᱭᱟᱹ ᱱᱤᱭᱟᱹ ᱮᱨᱤᱭᱟ ᱨᱮ ᱫᱚ ᱡᱟᱹᱥᱛᱤ ᱫᱚ ᱫᱟᱠᱟ ᱫᱟᱠᱟ ᱜᱮ ᱡᱟᱹᱥᱛᱤ ᱫᱚ ᱡᱚᱢ ᱦᱩᱭᱩᱜ ᱠᱟᱱᱟ ᱟᱨ ᱤᱱᱟᱹ ᱠᱷᱚᱱ ᱫᱚ ᱢᱟᱱᱮ ᱮᱴᱟᱜ ᱟᱜ ᱫᱚ ᱵᱟᱹᱱᱩᱜᱼᱟ ᱱᱤᱭᱟᱹ ᱚᱠᱛᱮ ᱫᱚ ᱞᱟᱦᱟ ᱞᱟᱦᱟ ᱧᱚᱜ ᱛᱟᱦᱮᱸ ᱠᱟᱱᱟ ᱥᱤᱭᱟᱹ ᱪᱮᱫ ᱠᱚ ᱢᱮᱱᱟ ᱯᱷᱚᱞ ᱰᱚᱞ ᱠᱚᱫᱚ ᱛᱟᱦᱮᱸ ᱠᱟᱱᱟ ᱩᱞ ᱠᱩ ᱩᱞ ᱩᱞ ᱛᱟᱦᱮᱸ ᱠᱟᱱᱟ ᱞᱤᱪᱩ ᱛᱟᱦᱮᱸ ᱠᱟᱱᱟ ᱚᱱᱟ ᱠᱚ, ᱱᱤᱭᱟᱹ ᱚᱠᱛᱚ ᱨᱮᱫᱚ ᱟᱨ ᱥᱤᱡᱟᱹᱱ ᱥᱤᱡᱟᱹᱱ ᱨᱮᱜᱮ ᱢᱟᱱᱮ ᱡᱚᱛᱚᱣᱟᱜ ᱡᱚᱢᱟᱜ ᱜᱮ, ᱧᱟᱢ ᱫᱚ ᱧᱟᱢᱚᱜ ᱠᱟᱱ ᱜᱮᱭᱟ ᱚᱱᱠᱟ
ᱟᱪᱪᱷᱟ ᱟᱹᱰᱤ ᱱᱟᱯᱟᱭ ᱟᱞᱮ ᱥᱮᱫ ᱫᱚ ᱱᱟᱦᱟᱜ ᱱᱤᱭᱟᱹ ᱚᱠᱛᱚ ᱨᱮ ᱡᱩᱫᱤᱢ ᱞᱟᱹᱭᱟ ᱟᱞᱮ ᱫᱚ ᱡᱩᱫᱤ ᱫᱤᱱᱟᱹᱢ ᱫᱤᱱ ᱡᱚᱢᱟᱜ ᱡᱟᱦᱟᱸᱢ ᱞᱟᱹᱭᱟ ᱚᱠᱟ ᱠᱚ ᱥᱮᱛᱟᱜ ᱨᱮ ᱫᱚ ᱠᱟᱹᱢᱤ ᱦᱚᱲ ᱛᱚ ᱫᱟᱠᱟ ᱟᱨ ᱩᱛᱩ ᱨᱮᱫᱚ ᱛᱟᱦᱮᱱᱟ ᱱᱚᱝᱠᱟ ᱫᱟᱹᱞ ᱛᱟᱦᱮᱱ ᱠᱟᱱᱟ ᱚᱱᱟ ᱥᱟᱶᱛᱮ ᱟᱹᱞᱩ ᱟᱨ ᱡᱟᱦᱟᱱᱟᱜ ᱜᱮ ᱥᱚᱵᱽᱡᱤ ᱱᱚᱝᱠᱟ ᱫᱤᱱᱟᱹᱢ ᱫᱤᱱ ᱵᱷᱮᱜᱟᱨ ᱵᱷᱮᱜᱟᱨ ᱥᱚᱵᱡᱤ ᱢᱮᱱᱛᱮ ᱫᱚ ᱱᱚᱝᱠᱟ ᱦᱚᱛᱚᱫ ᱢᱮᱱᱟᱜᱼᱟ ᱠᱚᱸᱰᱷᱟ ᱢᱮᱱᱟᱜᱼᱟ ᱦᱮᱸ ᱥᱮ ᱱᱚᱜᱼᱱᱟ ᱠᱚ ᱟᱨ ᱚᱱᱠᱟ ᱡᱚ ᱵᱤᱞᱤ ᱠᱚ ᱡᱩᱫᱤᱢ ᱞᱟᱹᱭᱟ ᱱᱤᱛᱚᱜᱟ ᱥᱤᱡᱤᱱ ᱨᱮᱫᱚ ᱠᱩᱳᱫ ᱵᱤᱞᱤ ᱢᱮᱱᱟᱜᱼᱟ ᱛᱟᱨᱯᱚᱨᱮ ᱩᱞ ᱵᱤᱞᱤ ᱫᱚ ᱱᱟᱦᱟᱜ
ᱦᱮᱸ ᱦᱮᱞᱳ ᱜᱚᱝᱠᱮ ᱚᱠᱟ ᱞᱮᱠᱟ ᱪᱚ ᱵᱟᱝ ᱟᱸᱡᱚᱢᱚᱜ ᱠᱟᱱ ᱛᱟᱵᱮᱱᱟ ᱨᱚᱲ ᱦᱮᱞᱳ